ᱦᱮᱞᱳ
ᱦᱟᱸ
ᱦᱮᱞᱳ ᱜᱚᱝᱠᱮ ᱡᱚᱦᱟᱨ ᱜᱮ
ᱮᱦᱮᱜ ᱮᱦᱮᱜ ᱦᱳᱭ ᱡᱚᱦᱟᱨ ᱜᱮ ᱟᱸᱡᱚᱢᱚᱜ ᱠᱟᱱᱟ ᱨᱚᱲ
ᱦᱳᱭ ᱜᱚᱝᱠᱮ ᱟᱸᱡᱚᱢᱚᱜ ᱠᱟᱱᱟ ᱟᱹᱞᱤᱧᱟᱜ ᱜᱮ ᱪᱮᱫ ᱞᱮᱠᱟ ᱪᱚᱝ
ᱦᱳᱭ ᱟᱸᱡᱚᱢᱚᱜ ᱠᱟᱱ ᱜᱮᱭᱟ
ᱟᱪᱪᱷᱟ ᱛᱟᱦᱞᱮ ᱪᱮᱫ ᱞᱮᱠᱟ ᱵᱮᱥ ᱵᱟᱲᱟ ᱜᱮᱛᱚ
ᱦᱳᱭ ᱵᱮᱥ ᱵᱟᱲᱟ ᱜᱮ ᱟᱹᱵᱤᱱ ᱜᱮ ᱪᱮᱫ ᱞᱮᱠᱟ
ᱟᱞᱤᱝ ᱦᱚᱸ ᱵᱮᱥ ᱵᱟᱲᱟ ᱜᱮ ᱚᱲᱟᱜ ᱦᱚᱲ ᱠᱚᱦᱚᱸ ᱪᱮᱫ ᱞᱮᱠᱟ ᱩᱱᱠᱩ ᱦᱚᱸ ᱱᱟᱯᱟᱭ ᱜᱮ
ᱦᱳᱭ ᱚᱲᱟᱜ ᱦᱚᱲ ᱦᱚᱸ ᱡᱷᱚᱛᱚ ᱦᱚᱲᱜᱮ ᱱᱤᱛᱚᱜ ᱫᱚ ᱟᱯᱟᱛᱚᱛᱚ ᱱᱟᱯᱟᱭ ᱜᱮ ᱵᱟᱲᱟ ᱜᱮ ᱦᱩᱸ ᱦᱩᱸ
ᱛᱟᱦᱚᱞᱮ ᱜᱚᱝᱠᱮ ᱞᱟᱹᱭ ᱫᱟᱞᱤᱧ ᱫᱟᱜ ᱡᱟᱹᱲᱤ ᱫᱚ ᱪᱮᱫ ᱞᱮᱠᱟ ᱚᱱᱛᱮ ᱫᱚ
ᱛᱮᱦᱮᱧ ᱫᱚ ᱵᱟᱭ ᱫᱟᱜ ᱦᱟᱛᱟᱲ ᱠᱟᱫᱟ ᱛᱚ ᱦᱟᱸᱜ ᱫᱤᱱ ᱦᱤᱞᱳᱜ ᱜᱮ ᱫᱟᱜ ᱮᱫ ᱛᱟᱦᱮᱱ ᱛᱮᱦᱤᱧ ᱜᱮ ᱠᱟᱹᱴᱤᱡᱼ ᱮ ᱯᱷᱟᱸᱠᱟᱣ ᱠᱟᱫᱟ ᱛᱮᱦᱮᱧ ᱫᱚ ᱵᱟᱭ ᱫᱟᱜ ᱡᱟᱹᱲᱤᱠᱟᱫᱟ ᱦᱟᱸᱜ
ᱟᱪᱪᱷᱟ ᱛᱟᱦᱚᱞᱮ ᱪᱟᱥᱵᱟᱥ ᱠᱚᱫᱚ ᱛᱤᱱᱟᱹᱜ ᱥᱟᱺᱜᱤᱧ ᱪᱟᱞᱟᱣᱮᱱ ᱛᱟᱵᱚᱱᱟ
ᱪᱟᱥᱵᱟᱥ ᱫᱚ ᱦᱩᱭ ᱠᱟᱱᱟ ᱵᱟᱨᱟᱵᱟᱨᱤ ᱜᱟᱱ ᱥᱟᱹᱛ ᱦᱩᱭ ᱠᱟᱱᱟ ᱵᱟᱹᱭᱦᱟᱹᱲ ᱜᱮ ᱵᱟᱨᱟᱵᱟᱨᱤ ᱥᱟᱹᱛ ᱦᱩᱭ ᱠᱟᱱᱟ ᱵᱟᱹᱫᱽ ᱠᱚᱨᱮ ᱢᱟ ᱫᱟᱜ ᱜᱮ ᱵᱟᱹᱱᱩᱜ ᱛᱟᱞᱦᱮ ᱚᱱᱟᱛᱮ ᱛᱮ ᱵᱟᱹᱫᱽ ᱠᱚᱨᱮᱱᱟᱜ ᱫᱚ ᱟᱹᱣᱨᱤ ᱮᱦᱚᱵᱚᱜᱼᱟ
ᱟᱪᱪᱷᱟ ᱱᱚᱛᱮ ᱜᱚᱝᱠᱮ ᱚᱝᱠᱟᱜᱮ ᱵᱟᱹᱭᱦᱟᱹᱲ ᱠᱚᱨᱮ ᱜᱮ ᱡᱚᱼᱼ ᱛᱚ ᱞᱮᱠᱟᱜᱮ ᱵᱟᱹᱭᱦᱟᱹᱲ ᱫᱚ ᱢᱟᱱᱮ ᱯᱩᱨᱟᱹᱣ ᱦᱩᱭ ᱠᱟᱱᱟ ᱵᱚᱞᱮ ᱵᱟᱹᱫᱽ ᱨᱮᱫᱚ ᱚᱝᱠᱟ ᱫᱟᱜᱼᱼ ᱫᱟᱜ ᱨᱮᱱᱟᱜ ᱤᱭᱟᱹ ᱵᱟᱹᱱᱩᱜ ᱟᱫᱚ ᱱᱤᱛᱚᱝ ᱫᱚ ᱱᱚᱜᱼᱚᱭ ᱫᱟᱜ ᱧᱩᱨᱩᱜ ᱠᱟᱱᱟ ᱛᱷᱚᱲᱟ ᱛᱷᱚᱲᱟ ᱩᱱᱟᱹᱜ ᱡᱟᱹᱛᱤ ᱦᱚ ᱵᱟᱝ ᱡᱮ ᱠᱷᱮᱛᱨᱮ ᱞᱟᱜᱟᱜ ᱞᱮᱠᱟ ᱩᱱᱟᱹᱜ ᱡᱟᱹᱥᱛᱤᱼᱼ ᱛᱤ ᱵᱟᱝ ᱛᱷᱚᱲᱟ ᱛᱷᱚᱲᱟ ᱫᱟᱜ ᱧᱩᱨᱩᱜ ᱠᱟᱱᱟ
ᱚᱸ ᱜᱚᱴᱟ ᱜᱮ ᱜᱚᱝᱠᱮ ᱤᱱᱠᱟᱹᱜᱮ ᱚᱠᱟᱥᱮᱫ ᱦᱚᱸ ᱚᱱᱠᱟ ᱫᱚ ᱩᱱᱟᱹᱜ ᱮᱠᱴᱟ ᱫᱚ ᱵᱟᱭ ᱫᱟᱜ ᱠᱟᱫᱟ ᱛᱚ
ᱦᱳᱭ ᱦᱳᱭ ᱛᱟᱞᱦᱮ ᱜᱚᱝᱠᱮ ᱞᱟᱹᱭ ᱫᱟᱹᱞᱤᱧ ᱡᱮ ᱪᱮᱫᱠᱟ ᱚᱱᱛᱮ ᱫᱚ ᱪᱮᱞ ᱞᱮᱠᱟᱯᱮ ᱪᱟᱥ ᱛᱟᱸᱦᱮᱱᱟ ᱩᱸᱼᱼ ᱵᱚᱪᱷᱚᱨ ᱨᱮ ᱪᱮᱫ ᱛᱤᱱᱟᱹᱜ ᱵᱷᱟᱨ
ᱟᱞᱮᱫᱚ ᱢᱤᱫ ᱵᱟᱨ ᱜᱮ ᱱᱚᱜᱼᱚᱭ ᱟᱥᱟᱲ ᱵᱚᱸᱜᱟ ᱜᱮ ᱱᱚᱣᱟ ᱟᱥᱟᱲᱼᱼ ᱟᱥᱟᱲ ᱩᱸ ᱫᱟᱜ ᱱᱚᱣᱟ ᱥᱮᱨᱢᱟ ᱫᱟᱜ ᱡᱟᱹᱲᱤ ᱵᱷᱚᱨᱥᱟ ᱜᱮᱛᱚ ᱟᱞᱮ ᱫᱚ ᱱᱚᱛᱮ ᱢᱤᱫ ᱫᱷᱟᱣ ᱜᱮ
ᱟᱪᱪᱷᱟ
ᱦᱩᱸ ᱟᱯᱮ ᱚᱱᱛᱮ ᱫᱚ ᱜᱚᱝᱠᱮ?
ᱱᱚᱛᱮ ᱦᱚᱸ ᱜᱚᱝᱠᱮ ᱚᱝᱠᱟ ᱜᱮ ᱟᱫᱚ ᱛᱟᱞᱦᱮ ᱟᱞᱮ ᱫᱚ ᱢᱤᱫ ᱵᱚᱪᱷᱚᱨ ᱫᱚ ᱱᱚᱣᱟ ᱤᱭᱟᱹ ᱞᱮ ᱪᱟᱥᱼᱼ ᱛᱟᱦᱮᱱ ᱜᱮᱭᱟ ᱱᱚᱣᱟ ᱠᱚ ᱡᱚᱱᱰᱽᱨᱟ ᱠᱚ ᱦᱩᱭᱩᱜ ᱛᱟᱦᱮᱱ ᱜᱮᱭᱟ ᱵᱟᱫᱟᱢ ᱠᱚ ᱢᱟᱱᱮ ᱥᱚᱵᱽᱡᱤᱼᱼ ᱠᱚ ᱦᱟᱱᱟ ᱱᱟᱣᱟ ᱪᱟᱥ ᱵᱷᱮᱫᱽ ᱨᱮᱜᱮ ᱱᱚᱛᱮ ᱫᱚ ᱜᱚᱝᱠᱮ ᱡᱟᱦᱟᱱᱟᱜ ᱫᱚ ᱡᱟᱦᱟᱱᱟᱜ ᱞᱮ ᱨᱚᱦᱚᱭᱮᱫ ᱜᱮᱭᱟᱞᱮ ᱨᱚᱦᱚᱭᱮᱫ ᱜᱮᱭᱟᱞᱮ
ᱦᱩᱸ ᱟᱞᱮ ᱫᱚ ᱜᱚᱝᱠᱮ ᱱᱚᱜᱼᱚᱭ ᱱᱤᱛᱼᱼ ᱱᱤᱛᱚᱜ ᱜᱮ ᱱᱚᱜᱼᱚᱭ ᱱᱤᱛᱚᱜ ᱞᱮ ᱦᱩᱲᱩᱞᱮ ᱪᱟᱥ ᱫᱟ ᱛᱚ ᱢᱟᱱᱮ ᱥᱚᱵᱽᱡᱤ ᱮᱠᱴᱟ ᱫᱚ ᱠᱷᱩᱵ ᱫᱚ ᱵᱟᱞᱮ ᱪᱟᱥᱟ ᱠᱚᱼᱼ ᱡᱚᱸᱱᱰᱽᱨᱟ ᱠᱚ ᱱᱤᱭᱟᱹ ᱥᱚᱸᱜᱮ ᱛᱮᱜᱮᱞᱮ ᱪᱟᱥ ᱠᱟᱫᱟ ᱵᱟᱲᱜᱮ ᱠᱚᱨᱮ ᱡᱚᱱᱰᱽᱨᱟ ᱠᱚ ᱟᱨ ᱚᱱᱮ ᱠᱷᱮᱛ ᱵᱟᱹᱫᱽ ᱠᱚᱨᱮ ᱢᱟ ᱦᱩᱲᱩ ᱪᱟᱥ ᱦᱩᱭᱟᱠᱟᱱ ᱤᱱᱟᱹᱜᱮ ᱮᱴᱟᱜ ᱠᱤᱪᱷᱩ ᱫᱚ ᱵᱟᱝ ᱟᱫᱚ ᱥᱚᱵᱽᱡᱤ ᱦᱚᱸ ᱩᱱᱟᱹᱜ ᱮᱠᱴᱟ ᱫᱚᱼᱼ ᱵᱟᱠᱚ ᱪᱟᱥ ᱵᱟᱲᱟᱭᱟ ᱳᱭ ᱢᱮᱱᱟᱜ ᱠᱚᱣᱟ ᱢᱤᱫ ᱵᱟᱨ ᱦᱚᱲ ᱚᱱᱠᱟ ᱧᱚᱜ ᱡᱟᱭᱜᱟ ᱨᱮ ᱡᱟᱦᱟᱸᱭᱟᱜ ᱢᱮᱱᱟᱜ ᱛᱟᱠᱚᱣᱟ ᱜᱟᱰᱟ ᱫᱷᱟᱨᱮ ᱠᱚᱨᱮ ᱤᱱᱠᱩ ᱜᱮᱼᱼ ᱠᱚ ᱥᱚᱵᱽᱡᱤ ᱠᱚ ᱪᱟᱥ ᱵᱟᱲᱟᱭᱟ ᱵᱟᱠᱷᱟᱡ ᱫᱚ ᱥᱚᱵᱽᱡᱤ ᱦᱚᱸ ᱩᱱᱟᱹᱜ ᱮᱠᱴᱟ ᱫᱚ ᱵᱟᱞᱮ ᱪᱟᱥ ᱵᱟᱲᱟᱭᱟ ᱠᱟᱨᱚᱱ ᱫᱟᱜ ᱛᱚ ᱞᱟᱜᱟᱜᱼᱟ, ᱫᱟᱜ ᱛᱚ ᱟᱨ ᱟᱞᱮ ᱥᱮᱼᱼ ᱥᱮᱫ ᱫᱚ ᱢᱟᱱᱮ ᱩᱪᱩ ᱱᱤᱪᱩ ᱡᱟᱭᱜᱟ ᱛᱚ, ᱠᱟᱨᱚᱱ ᱥᱟᱸᱜᱤᱧ ᱠᱷᱚᱱᱟᱜ ᱦᱚᱸ ᱫᱟᱜ ᱟᱹᱜᱩ ᱦᱚᱸ ᱵᱟᱭᱼᱼ ᱥᱚᱢᱵᱷᱚᱵᱚᱜᱼᱟ ᱠᱟᱨᱚᱱ ᱢᱮᱥᱤᱱ ᱛᱮ, ᱟᱫ ᱚᱱᱟᱛᱮ, ᱢᱤᱫ ᱫᱷᱟᱣ ᱜᱮᱞᱮᱼᱼ ᱪᱟᱥᱟ ᱥᱚᱵᱽᱡᱤ ᱠᱚᱫᱚ ᱩᱱᱟᱹᱜ ᱮᱠᱴᱟ ᱫᱚ ᱵᱟᱝ᱾
ᱟᱪᱪᱷᱟ, ᱱᱚᱛᱮ ᱫᱚ ᱞᱟᱹᱭ ᱫᱟᱞᱤᱧ ᱱᱚᱛᱮ ᱫᱚ ᱢᱤᱫ ᱪᱚᱴ ᱨᱮ ᱱᱮ ᱢᱤᱫ ᱪᱚᱴ ᱠᱷᱚᱱᱼᱼ ᱦᱳᱭ, ᱢᱟ ᱞᱟᱹᱭᱵᱮᱱ᱾
ᱦᱩᱸ ᱦᱮᱸᱫᱟᱞᱤ ᱟᱞᱮ ᱥᱮᱫ ᱫᱚ ᱱᱚᱜᱼᱚᱭ ᱜᱟᱰᱟ ᱠᱚᱦᱚᱸ ᱛᱚ ᱢᱤᱫᱴᱤᱡ ᱜᱮᱭᱟ, ᱢᱤᱫᱴᱤᱡ ᱜᱟᱰᱟ ᱢᱮᱱᱟᱜ ᱛᱟᱞᱮᱭᱟ ᱚᱱᱟᱜᱮ ᱨᱮᱭᱟᱲᱼᱼ ᱛᱩᱯᱩᱱᱚᱼᱼ ᱱᱩᱠᱩ ᱰᱟᱝᱨᱤ ᱮᱸ ᱠᱟᱲᱟ ᱠᱚᱦᱚᱸ ᱚᱸᱰᱮᱜᱮ ᱛᱩᱯᱩᱱᱚᱜ ᱠᱚ ᱡᱚᱛᱚᱜᱮ᱾ ᱛᱟᱦᱞᱮ ᱩᱱᱟᱹᱜ ᱮᱠᱴᱟ ᱫᱟᱜ ᱴᱷᱤᱠᱴᱷᱟᱠ ᱵᱟᱝ ᱛᱟᱦᱮᱱ ᱛᱮ ᱢᱟᱱᱮ ᱩᱱᱟᱹᱼᱼ ᱛᱮ ᱵᱟᱝ ᱪᱟᱥ ᱵᱟᱲᱟᱭ ᱦᱩᱭᱩᱜᱼᱟ ᱥᱚᱵᱽᱡᱤ ᱠᱚᱫᱚ᱾ ᱟᱫᱚ ᱦᱳᱭ, ᱚᱲᱟᱜ ᱨᱮ ᱡᱚᱢ ᱞᱮᱠᱟ ᱫᱚ ᱪᱟᱥ ᱫᱚ ᱦᱩᱭᱩᱜ ᱜᱮᱭᱟ ᱴᱩᱠ ᱴᱟᱠᱼᱼ ᱦᱩᱸ
ᱢᱟᱱᱮ ᱪᱮᱫ ᱞᱤᱧ ᱞᱟᱹᱭᱟ ᱡᱮ ᱠᱷᱟᱹᱞᱤ ᱥᱩᱫᱷᱩ ᱡᱚᱢ ᱞᱟᱹᱜᱤᱫ ᱜᱮ ᱦᱳᱭᱥᱮ ᱢᱟᱱᱮ ᱟᱹᱠᱷᱨᱤᱧ ᱠᱚ ᱞᱟᱹᱜᱤᱫ ᱫᱚ ᱵᱟᱝᱼᱟ ᱵᱟᱝ᱾
ᱵᱟ ᱵᱟ ᱟᱠᱷᱨᱤᱧ ᱠᱚ ᱞᱟᱹᱜᱤᱫ ᱫᱚ ᱵᱟᱝ᱾ ᱟᱫᱚ ᱚᱱᱮ ᱫᱚᱞᱤᱧ ᱢᱮᱱᱫᱟ ᱚᱱᱠᱟ ᱫᱚᱼᱼ ᱟᱹᱠᱷᱨᱤᱧ ᱠᱚ ᱞᱟᱹᱜᱤᱫ ᱫᱚ ᱚᱱᱮ ᱢᱤᱫ ᱵᱟᱨ ᱦᱚᱲ, ᱵᱟᱠᱷᱟᱡ ᱚᱲᱟᱜ ᱨᱮ ᱡᱚᱢ ᱞᱟᱹᱜᱤᱫ ᱫᱚ ᱯᱨᱟᱭ ᱦᱚᱲ ᱜᱮᱠᱚ ᱪᱟᱥ ᱡᱚᱝᱚᱜᱼᱟ, ᱱᱤᱡᱮ ᱱᱤᱡᱮ ᱠᱟᱨᱚᱱ ᱛᱤᱱᱟᱹᱜ ᱵᱮᱱ ᱠᱤᱨᱤᱧᱟ ᱠᱤᱨᱤᱧ ᱦᱚᱸ᱾ ᱟᱨ ᱚᱲᱟᱜ ᱨᱮ ᱴᱩᱠᱴᱟᱠ ᱤᱱᱠᱟᱹ ᱡᱚᱛᱱᱚᱜ ᱞᱟᱹᱜᱤᱫ ᱫᱚ ᱢᱤᱼᱼ ᱤᱱᱠᱟᱹ ᱫᱚ ᱠᱚᱞ ᱠᱷᱚᱱᱟᱜ ᱫᱟᱜ ᱠᱚᱦᱚᱸ ᱵᱮᱱ ᱟᱹᱜᱩ ᱠᱟᱛᱮᱫ ᱦᱚᱸᱵᱮᱱᱼᱼ ᱱᱟᱹᱯᱮ ᱠᱟᱹᱟᱹᱴᱤᱡ ᱞᱤᱧ ᱫᱩᱞ ᱵᱟᱲᱟᱣᱟᱜ ᱞᱮᱜᱮ ᱤᱱᱟᱹ ᱛᱮᱦᱚᱸᱵᱮᱱ ᱦᱩᱭᱪᱚᱭᱟ᱾ ᱚᱲᱟᱜ ᱨᱮ ᱡᱚᱢ
ᱟᱪᱪᱷᱟ ᱦᱳᱭ ᱢᱟᱱᱮ ᱚᱲᱟᱜ ᱫᱷᱟᱨᱮ ᱠᱚᱨᱮ ᱵᱟᱲᱜᱤ ᱠᱚᱨᱮ ᱨᱚᱦᱚᱭ ᱞᱮᱠᱷᱟᱭ ᱜᱮ ᱵᱟᱝ ᱥᱮ᱾
ᱦᱳᱭ ᱦᱳᱭ᱾
ᱦᱩᱸ᱾
ᱟᱪᱪᱷᱟ ᱟᱪᱪᱷᱟ, ᱛᱟᱦᱞᱮ ᱜᱚᱝᱠᱮ ᱢᱟᱱᱮ ᱚᱱᱛᱮ ᱫᱚ ᱫᱟᱜ ᱨᱮᱱᱟᱜ ᱫᱚ ᱠᱟᱹᱴᱤᱡ, ᱡᱚᱴᱤᱞ ᱧᱚᱜ ᱜᱮᱭᱟ ᱥᱮ ᱪᱮᱜ?
ᱦᱳᱭ, ᱫᱟᱜ ᱨᱮᱱᱟᱜ ᱫᱚ ᱠᱟᱹᱴᱤᱡ ᱡᱚᱴᱤᱞ ᱧᱚᱜ ᱜᱮᱭᱟ, ᱮᱢᱱᱤ ᱫᱤᱱ ᱨᱮ ᱟᱵᱮᱱ ᱧᱩ ᱫᱟᱜ ᱵᱟᱝ ᱧᱟᱢᱚᱜ ᱞᱟᱹᱜᱤᱫᱼᱟ ᱠᱚᱞ ᱠᱚᱨᱮ ᱦᱚᱸ ᱩᱱᱟᱹᱜ ᱡᱟᱹᱥᱛᱤ ᱢᱟᱱᱮ ᱞᱟᱛᱟᱨ ᱠᱷᱚᱱᱟᱜ ᱜᱮ ᱩᱱᱟᱹᱜ ᱫᱟᱜ ᱵᱟᱭ ᱵᱟᱹᱱᱩᱜ ᱟᱱ ᱞᱮᱭᱟ ᱫᱟᱜ ᱨᱮᱱᱟᱜ ᱞᱮᱭᱟ ᱫᱟᱜ ᱩᱱᱟᱹᱜ ᱵᱟᱹᱱᱩᱜ ᱟᱱ᱾ ᱦᱩᱸ
ᱛᱚ ᱱᱚᱣᱟ ᱠᱚᱨᱮ ᱱᱟᱜ ᱟᱵᱮᱱ ᱡᱟᱦᱟᱸ ᱞᱮᱠᱟ ᱵᱮᱱ ᱟᱵᱮᱱ ᱡᱟᱦᱟᱸ ᱞᱮᱠᱟ ᱵᱮᱱ ᱞᱟᱹᱭ ᱠᱮᱫᱟ, ᱛᱟᱦᱞᱮ ᱚᱱᱟ ᱠᱚᱨᱮ ᱱᱟᱜ, ᱚᱱᱟ ᱠᱚᱨᱮ ᱱᱟᱜ ᱫᱚ ᱟᱯᱮ ᱟᱹᱛᱩ ᱦᱚᱲ ᱠᱚᱴᱷᱮᱱ ᱢᱟᱱᱮ ᱤᱭᱟᱹ ᱠᱚᱫᱚ ᱢᱮᱱᱟᱜ ᱠᱚᱜᱮᱭᱟ, ᱡᱟᱦᱟᱸᱭ ᱠᱚ ᱢᱟᱱᱮ ᱡᱟᱦᱟᱸ ᱞᱟᱹᱴᱩ ᱦᱚᱲ ᱠᱚ᱾ ᱛᱟᱦᱞᱮ ᱩᱱᱠᱩ ᱠᱚᱫᱚ ᱵᱟᱯᱮ ᱢᱮᱱ ᱵᱟᱲᱟ ᱩᱝᱠᱩ ᱯᱟᱹᱴᱤ- ᱫᱟᱹᱴᱤ ᱯᱚᱨᱚᱵ ᱥᱮ ᱨᱮᱱ ᱪᱤᱞᱤ ᱠᱚ ᱢᱮᱛᱟ ᱠᱚ ᱫᱚ
ᱦᱳᱭ ᱯᱟᱴᱤ- ᱛᱟᱴᱤ ᱠᱷᱚᱱᱚ ᱩᱱᱠᱩ ᱢᱮᱱ ᱠᱟᱛᱮ ᱦᱚᱸ ᱩᱱᱟᱹᱜᱴᱟ ᱵᱟᱭ ᱠᱟᱹᱢᱤ ᱨᱮ ᱵᱟᱭ ᱮᱢ ᱠᱟᱫᱟ, ᱟᱥᱚᱞ ᱱᱚᱛᱮ ᱨᱮ ᱪᱮᱫ ᱵᱮᱱ ᱢᱮᱛᱟ ᱠᱚᱣᱟ ᱠᱚᱞ ᱠᱟᱛᱮᱫ ᱦᱚᱸ ᱠᱚᱞ ᱦᱚᱸᱠᱚ ᱵᱮᱱᱟᱣᱼᱟ ᱵᱮᱱ ᱠᱤᱱᱛᱩ ᱚᱱᱮ, ᱟᱫᱚ ᱫᱟᱜ ᱞᱮᱭᱟᱨ ᱜᱮ ᱡᱩᱫᱤ ᱚᱛ ᱨᱮ ᱞᱟᱛᱟᱨ ᱨᱮ ᱚᱛ ᱢᱟᱱᱮ, ᱯᱟᱛᱟᱨ ᱨᱮ ᱵᱟᱝ ᱛᱟᱦᱮᱸᱱᱟ ᱛᱟᱞᱮ ᱤᱭᱟᱹ ᱵᱮᱱᱟᱣ ᱠᱟᱛᱮᱜ ᱪᱮᱫ ᱮ ᱪᱤᱠᱟᱹᱣ ᱟᱵᱮᱱᱟ, ᱢᱟᱱᱮ ᱛᱮ ᱫᱚ ᱫᱟᱜ ᱨᱮᱱᱟᱜ ᱞᱮᱭᱟᱨ ᱜᱮ ᱩᱱᱟᱹᱜ ᱮᱠᱴᱟ ᱵᱟᱹᱱᱩᱜᱼᱟ, ᱡᱮ ᱟᱵᱮᱱ ᱵᱮᱱ ᱢᱮᱛᱟ ᱠᱚᱣᱟ ᱥᱚᱨᱠᱟᱨᱤ ᱠᱷᱚᱱᱟᱜ ᱚᱱᱟ ᱦᱚᱸᱛᱚ ᱵᱟᱭ ᱦᱩᱭᱩᱜᱼᱟ, ᱱᱚᱜᱼᱚᱭ ᱜᱟᱹᱰᱭᱟᱹ ᱠᱚ ᱞᱟᱣ ᱠᱟᱫ ᱞᱮᱭᱟ ᱥᱚᱨᱠᱟᱨ ᱵᱷᱟᱵᱽᱛᱮ ᱚᱱᱟ ᱠᱚᱨᱮ ᱦᱚᱸ ᱩᱱᱟᱹᱜᱠᱴᱟ ᱫᱚ ᱫᱟᱜ ᱫᱚ ᱵᱟᱹᱱᱩᱜ ᱟᱱ ᱥᱮ, ᱢᱟᱱᱮ ᱫᱟᱜ ᱜᱮ ᱵᱟᱭ ᱛᱟᱦᱮᱱᱟ ᱤᱭᱟᱹ ᱮᱴᱟᱜ ᱥᱚᱢᱚᱭ᱾ ᱱᱤᱛᱚᱜ ᱥᱚᱢᱚᱭ ᱫᱚ ᱱᱚᱜᱼᱚᱭ ᱡᱮᱢᱚᱱ, ᱟᱹᱣᱨᱤ ᱯᱮᱨᱮᱡᱚᱜᱼᱟ ᱱᱤᱛᱚᱜ ᱦᱚᱸ᱾ ᱢᱟᱱᱮ ᱚᱱᱠᱟ ᱫᱟᱜ ᱵᱟᱝ ᱦᱚᱛᱮ ᱛᱮ ᱱᱤᱛᱚᱜ ᱦᱚᱸ ᱟᱨᱤ ᱯᱮᱨᱮᱡᱚᱜᱼᱟᱸ ᱢᱟᱱᱮ ᱵᱟᱸᱫ ᱦᱚᱸ ᱟᱹᱣᱨᱤ ᱯᱮᱨᱮᱡᱚᱜᱼᱟ ᱱᱟ ᱜᱟᱰᱟ ᱦᱚᱸ ᱟᱹᱣᱨᱤ ᱚᱱᱠᱟ ᱫᱚ ᱟᱹᱣᱨᱤ ᱯᱮᱨᱮᱡᱚᱜᱼᱟ ᱡᱟ ᱧᱩᱛᱩᱢ ᱞᱮᱠᱟ ᱯᱮᱨᱮᱡ ᱟᱠᱟᱱᱟ᱾
ᱟᱪᱪᱷᱟ ᱟᱪᱪᱷᱟ ᱛᱟᱦᱞᱮ ᱜᱚᱝᱠᱮ ᱞᱟᱹᱭ ᱫᱟᱞᱤᱧ ᱡᱮ
ᱚᱱᱛᱮ ᱫᱚ ᱪᱤᱜ ᱪᱤᱜᱠᱟᱱ ᱤᱭᱟᱹ ᱠᱟᱱ ᱛᱟᱯᱮᱭᱟ ᱞᱮᱻ ᱱᱚᱣᱟ ᱵᱩᱨᱩ ᱥᱮ ᱱᱚᱝᱠᱟ ᱵᱤᱨ?
ᱟᱞᱮ ᱮᱢ ᱟᱞᱮ ᱫᱚ ᱮᱫᱚᱢ ᱵᱩᱨᱩ
ᱟᱪᱪᱷᱟ ᱚᱱᱟ ᱨᱮᱜᱮ ᱢᱟᱱᱮ ᱦᱚᱭ ᱚᱝᱠᱟ ᱩᱱᱟᱹᱜ ᱛᱟᱦᱮᱸ ᱫᱚ
ᱩᱸᱪ ᱦᱩᱸ ᱟᱞᱮ ᱫᱚ ᱱᱚᱜᱼᱚᱭ ᱫᱟᱜ ᱟ ᱫᱟᱜ ᱠᱮᱫᱟᱭ ᱢᱟᱱᱮ ᱟᱵᱮᱱ ᱫᱚ ᱫᱟᱜ ᱮᱸ ᱡᱚᱥᱛᱤᱭ ᱫᱟᱜ ᱠᱮᱫᱟᱭ ᱦᱮᱸ ᱟᱹᱛᱩᱭᱱᱟ ᱫᱟᱜ ᱛᱩᱭᱱᱟ ᱛᱩᱭᱱᱟ ᱫᱚ ᱟᱛᱩ ᱪᱟᱞᱟᱣᱱᱟ, ᱠᱳᱱᱳ ᱛᱤᱸᱜᱩ ᱫᱚ ᱟᱫᱚ ᱵᱟᱭ ᱛᱤᱸᱜᱩᱱᱟ ᱚᱱᱟ ᱫᱟᱜ ᱫᱚ ᱵᱟᱭ ᱛᱤᱸᱜᱩ ᱛᱟᱦᱮᱱᱟ᱾
ᱦᱳᱭ ᱴᱮᱨᱦᱟᱜ ᱨᱮᱱᱟᱜ ᱠᱳᱱᱳ ᱤᱭᱟᱹ ᱜᱮ ᱵᱟᱹᱱᱩᱜ ᱠᱟᱫᱟ ᱦᱳᱭ ᱥᱮ᱾
ᱦᱮᱸ ᱦᱮᱸ
ᱟᱪᱪᱷᱟ ᱛᱟᱦᱞᱮ ᱜᱚᱝᱠᱮ ᱱᱤᱛᱚ ᱫᱚ ᱫᱟᱜᱫᱟ ᱥᱮ ᱵᱟᱝ?
ᱛᱮᱦᱮᱧ ᱫᱚ ᱵᱟᱭ ᱫᱟᱜ ᱠᱟᱫᱟ ᱛᱮᱦᱤᱧ ᱫᱚ ᱜᱚᱴᱟ ᱫᱤᱱ ᱛᱮᱦᱮᱧ ᱫᱚ ᱠᱟᱹᱴᱤᱡ ᱱᱚᱜᱼᱚᱭ ᱦᱟᱞᱠᱟ ᱦᱟᱞᱠᱟ ᱥᱤᱛᱩᱝ ᱠᱟᱫᱟ ᱦᱟᱸᱜ ᱛᱮᱦᱧ ᱫᱚ ᱦᱟᱸᱜ᱾ ᱩᱱᱟᱹᱜ ᱮᱠᱴᱟ ᱫᱚ ᱚᱱᱟ ᱛᱮᱱ ᱫᱚ ᱠᱟᱹᱴᱤᱡ ᱦᱚᱸ ᱵᱟᱭ ᱫᱟᱜ ᱠᱟᱫᱟ᱾ ᱦᱚᱞᱟ ᱫᱚ ᱠᱟᱹᱴᱤᱡ ᱥᱤᱴᱤᱠ ᱥᱟᱹᱴᱟᱹᱠ ᱥᱤᱴᱤᱠ ᱥᱟᱹᱴᱟᱹᱠ ᱜᱚᱛᱟ ᱜᱚᱴᱟ ᱫᱤᱱ ᱜᱮ ᱧᱩᱨ ᱦᱩᱭᱱᱟ, ᱢᱟᱱᱮ ᱠᱳᱱᱳ ᱠᱟᱡᱮᱨ ᱫᱚ ᱵᱟᱝ ᱚᱝᱠᱟ ᱩᱱᱟᱹᱜ ᱮᱠᱴᱟ ᱦᱚᱸ ᱡᱮ ᱦᱚᱲᱢᱚ ᱞᱚᱦᱚᱫ ᱞᱮᱠᱟ ᱦᱚᱸ ᱵᱟᱭ ᱫᱟᱜ ᱠᱟᱫᱟ ᱦᱚᱞᱟ ᱫᱚ᱾ ᱮᱸ ᱚᱠᱚᱭ ᱢᱤᱫ ᱵᱟᱨ ᱯᱩᱢ ᱯᱩᱞᱩᱭ ᱯᱩᱞᱩᱭ ᱧᱩᱨᱦᱟᱹᱜ ᱠᱟᱱᱟ ᱪᱟᱵᱟᱜ ᱠᱟᱱᱟ ᱧᱩᱨᱦᱟᱹᱜ ᱠᱟᱱᱟ ᱪᱟᱵᱟᱜ ᱠᱟᱱᱟ᱾ ᱤᱱᱟᱹ ᱤᱱᱠᱟᱹ ᱜᱮ ᱫᱟᱜ ᱵᱟᱲᱟᱭᱮᱜ ᱛᱟᱦᱮᱸᱜ᱾
ᱟᱪᱪᱷᱟ ᱚ ᱞᱟᱹᱭ ᱠᱮᱫᱟ ᱵᱮᱱ ᱵᱩᱨᱩ ᱫᱤᱥᱚᱢ ᱦᱚᱲ ᱠᱟᱱᱟ ᱵᱮᱱ ᱦᱳᱭ ᱥᱮ?
ᱦᱳᱭ
ᱛᱟᱦᱚᱞᱮ ᱞᱟᱹᱭᱟᱠᱚ ᱥᱮ ᱪᱮᱜ ᱵᱩᱨᱩ ᱨᱮᱫᱚ ᱡᱟᱹᱥᱛᱤ ᱚᱱᱛᱮ ᱫᱚ ᱩᱱᱟᱹᱜ ᱱᱮᱴᱣᱟᱨᱠ ᱠᱚ ᱵᱟᱭ ᱧᱟᱢᱟ? ᱛᱟᱞᱦᱮ ᱪᱮᱜ ᱞᱮᱠᱟ ᱪᱚᱝ ᱚᱱᱛᱮ ᱫᱚ ᱠᱟᱹᱴᱤᱡ ᱞᱟᱹ
ᱠᱟ ᱟᱞᱮ ᱡᱟᱦᱟᱸ ᱴᱷᱮᱱ ᱞᱮ ᱢᱮᱱᱟᱜ ᱞᱮᱭᱟ ᱢᱮᱱᱟᱜ ᱜᱮᱭᱟ ᱟᱹᱛᱷᱟᱹᱱ ᱱᱟᱹᱛᱷᱟᱹᱱ ᱡᱟᱭᱜᱟ ᱨᱮ ᱱᱚᱜᱼᱚᱱᱟ ᱟᱞᱮ ᱥᱩᱨ ᱠᱚᱨᱮ ᱠᱮ ᱜᱮ᱾ ᱱᱚᱱᱮ ᱴᱟᱣᱟᱨ ᱵᱟᱭ ᱧᱟᱢ ᱜᱮᱭᱟ᱾ ᱟᱫᱚ ᱱᱤᱛᱳ ᱫᱚ ᱦᱟᱸᱜ ᱟᱞᱮ ᱱᱚ ᱱᱮᱸᱰᱮ ᱢᱟᱱᱮ ᱱᱮᱜᱼᱮ ᱱᱤᱭᱟᱹ ᱟᱞᱮ ᱟᱹᱛᱩ ᱟᱨ ᱱᱚᱜᱼᱚᱱᱟ ᱠᱚᱨᱮ ᱥᱩᱨ ᱠᱚᱨᱮ ᱩᱛᱷᱟᱹᱱ ᱡᱟᱭᱜᱟ ᱨᱮᱜᱮ ᱱᱤᱛᱚᱜ ᱫᱚ ᱴᱟᱣᱟᱨ ᱠᱟᱹᱴᱤᱡ ᱠᱚ ᱮ ᱮᱸ ᱵᱮᱞᱮᱵᱮᱞ ᱟᱠᱟᱫ ᱜᱮᱭᱟ ᱱᱚᱣᱟ ᱥᱚ ᱟᱞᱮ ᱥᱩᱨ ᱨᱮᱜᱮ ᱢᱤᱫᱴᱤᱡ ᱡᱤᱭᱳ ᱠᱚ ᱴᱟᱣᱟᱨ ᱠᱚ ᱵᱟᱹᱭᱥᱟᱹᱣ ᱠᱟᱫᱟ ᱥᱮ᱾ ᱫᱚ ᱚᱱᱟ ᱦᱚᱛᱮᱜᱮᱡ ᱛᱮ ᱠᱤᱪᱷᱩᱴᱟ ᱦᱚᱞᱳᱣ ᱢᱟᱱᱮ ᱴᱟᱣᱟᱨ ᱫᱚ ᱢᱟᱱᱮ ᱠᱳᱱᱳ ᱚᱥᱩᱵᱤᱫᱷᱟ ᱵᱟᱝ ᱦᱩᱭᱩᱜ ᱛᱟᱞᱮᱭᱟ᱾ ᱛᱮᱦᱤᱧ ᱜᱟᱯᱟ ᱫᱚ ᱢᱟᱱᱮ ᱱᱩᱭ ᱩᱢᱻ ᱵᱟᱨᱯᱮ ᱥᱮᱨᱢᱟ ᱦᱩᱭᱱᱟ᱾ ᱠᱤ ᱚᱱᱟ ᱴᱟᱣᱟᱨ ᱨᱮᱱᱟᱜ ᱱᱮᱴᱣᱟᱨ ᱱᱟᱜ ᱤᱥᱩ ᱫᱚ ᱪᱟᱵᱟᱣ ᱠᱟᱱ ᱛᱟᱞᱮᱭᱟ ᱱᱚᱣᱟ ᱠᱚᱫᱚ᱾ ᱟᱫᱚ ᱱᱚᱜᱼᱚᱱᱟ ᱵᱩᱨᱩ ᱫᱷᱟᱨᱮ ᱠᱚᱨᱮ ᱢᱮᱱᱟᱜ ᱜᱮᱭᱟ᱾ ᱚᱱᱟ ᱠᱚᱨᱮ ᱫᱚ ᱱᱤᱛᱚᱜᱜ ᱯᱚᱨᱡᱚᱱᱛᱚ ᱦᱟᱸᱜ ᱟᱹᱣᱨᱤ ᱚᱝᱠᱟ ᱱᱮᱴᱣᱟᱨᱠ ᱵᱟᱭ ᱧᱟᱢ ᱛᱟᱠᱚᱣᱟ᱾